ᱦᱮᱞᱳ᱾
ᱦᱮᱞᱳ ᱜᱚᱝᱠᱮ ᱡᱚᱦᱟᱨ ᱜᱮ᱾
ᱡᱚᱦᱟᱨ ᱜᱮ ᱨᱚᱲ ᱠᱚ ᱯᱩᱨᱟᱹ ᱠᱞᱤᱭᱟᱨ ᱜᱮ ᱟᱸᱡᱚᱢᱚᱜ ᱠᱟᱱᱟ ᱥᱮ?
ᱟᱸᱡᱟᱢᱚᱜ ᱠᱟᱱᱟ ᱨᱚᱲ? ᱦᱳᱭ ᱟᱵᱮᱱᱟᱜ ᱫᱚ ᱟᱸᱡᱚᱢᱚᱜ ᱠᱟᱱ ᱜᱮᱭᱟ᱾ ᱟᱹᱞᱤᱧᱟᱜ ᱜᱮ? ᱦᱳᱭ ᱟᱸᱡᱚᱢᱚᱜ ᱠᱟᱱ ᱜᱮᱭᱟ ᱟᱵᱮᱱᱟᱜ ᱟᱸᱡᱚᱢᱚᱜ ᱠᱟᱱ ᱜᱮᱭᱟ᱾ ᱟᱹᱞᱤᱧᱤᱡ
ᱦᱮᱸ ᱦᱮᱸ ᱟᱸᱡᱚᱢᱚᱜ ᱠᱟᱱ ᱜᱮᱭᱟ᱾
ᱛᱚ ᱜᱚᱝᱠᱮ ᱱᱟᱯᱟᱭ ᱵᱟᱲᱟ ᱜᱮᱭᱟ ᱯᱮ? ᱦᱮᱞᱳ ᱜᱚᱢᱠᱮ᱾
ᱦᱳᱭ ᱟᱹᱞᱤᱧ ᱦᱚᱸ ᱱᱟᱯᱟᱭ ᱫᱚ ᱱᱟᱯᱟᱭ ᱜᱮᱦᱟᱸᱜ, ᱧᱮᱞ ᱢᱮ ᱱᱤᱛ ᱫᱷᱟᱹᱵᱤᱡ ᱛᱮᱫᱚ᱾ ᱡᱚᱛᱚ ᱦᱚᱲᱜᱮ ᱱᱟᱯᱟᱭ ᱜᱮ ᱢᱮᱱᱟᱜ ᱠᱟᱜ ᱞᱮᱭᱟ᱾ ᱚᱲᱟᱜ ᱠᱚᱥᱮᱜ ᱦᱚᱸ ᱟᱯᱮ ᱜᱮ ᱵᱟᱝ ᱚᱲᱟᱜ ᱠᱚ ᱥᱮᱡ ᱚᱠᱟ ᱞᱮᱠᱟ ᱵᱟᱝ ᱢᱮᱱᱟᱜ ᱵᱟᱲᱟ ᱯᱮ?
ᱦᱮᱸ ᱚᱲᱟᱜ ᱠᱚᱨᱮ ᱢᱟ ᱱᱟᱯᱟᱭ ᱵᱟᱲᱟ ᱜᱮᱭᱟ ᱟᱯᱮ ᱦᱚᱸ ᱚᱱᱛᱮ ᱚᱲᱟᱜ ᱠᱚ ᱪᱮᱫ ᱞᱮᱠᱟᱱ ᱢᱮᱱᱟᱜ ᱯᱮᱭᱟ ᱟᱯᱮ ᱫᱚ? ᱟᱞᱮ ᱢᱟ ᱱᱚᱛᱮ ᱢᱟ ᱱᱟᱯᱟᱭ ᱜᱮ ᱢᱮᱱᱟᱜ ᱞᱮᱭᱟ ᱱᱤᱭᱟᱹ ᱵᱟᱨ ᱥᱤᱧ ᱫᱚᱢᱮᱜᱮ ᱫᱟᱜ ᱠᱮᱫᱟᱭ ᱟᱨᱚ
ᱚᱠᱟᱞᱮᱠᱟ ᱵᱟᱝ ᱜᱚᱝᱠᱮ ᱦᱟᱸᱜ ᱢᱚᱡᱽ ᱛᱮ ᱱᱮᱴᱣᱟᱨᱠ ᱡᱟᱹᱱᱤᱡ ᱵᱟᱭ ᱧᱟᱢᱮᱫ ᱠᱟᱱ ᱛᱟᱵᱤᱱᱟ ᱢᱚᱡᱽ ᱛᱮ ᱵᱟᱝ ᱟᱸᱡᱚᱢ ᱴᱷᱤᱣᱠᱟᱹᱜ ᱠᱟᱱ ᱛᱟᱵᱮᱱᱟ ᱨᱚᱲ᱾
ᱦᱮᱞᱳ ᱦᱮᱞᱳ᱾
ᱚᱻ ᱟᱸᱡᱚᱢᱚᱜ ᱠᱟᱱᱟ ᱜᱚᱢᱠᱮ, ᱦᱮᱞᱳ ᱜᱚᱢᱠᱮ᱾ ᱦᱳᱭ ᱟᱸᱡᱚᱢᱚᱜ ᱠᱟᱱᱟ᱾
ᱟᱪᱪᱷᱟ ᱟᱪᱪᱷᱟ ᱮᱱᱠᱷᱟᱱ ᱚᱱᱛᱮ ᱵᱟᱹᱫᱽ ᱠᱟᱹᱢᱤ ᱠᱚ ᱛᱤᱱᱟᱹᱜ ᱥᱟᱺᱜᱤᱧ ᱠᱮᱜᱼᱟ ᱯᱮ?
ᱦᱳᱭ ᱵᱟᱹᱫᱽ ᱠᱟᱹᱢᱤ ᱠᱚᱫᱚ ᱦᱟᱸᱜ ᱧᱮᱞᱢᱮ ᱜᱚᱢᱠᱮ
ᱪᱟᱵᱟ ᱥᱮᱫ ᱫᱚ ᱦᱟᱸᱜ ᱟᱫᱚᱢ ᱠᱚᱫᱚᱞᱮ ᱦᱟᱸᱜ ᱪᱟᱵᱟ ᱵᱟᱲᱟᱭ ᱫᱟ ᱟᱨ ᱟᱫᱚᱢ ᱠᱚᱫᱚ ᱦᱟᱸᱜ ᱧᱮᱞᱢᱮ ᱟᱹᱣᱨᱤᱭᱟᱜᱼᱟ ᱵᱟᱨᱟᱵᱟᱨᱤ ᱵᱟᱲᱟᱣ ᱠᱟᱱ ᱜᱮᱭᱟ ᱦᱟᱸᱜ ᱧᱮᱞ ᱢᱮ ᱵᱟᱹᱫᱽ ᱠᱟᱹᱢᱤ ᱠᱚᱫᱚ ᱦᱟᱸᱜ᱾ ᱧᱮᱞ ᱢᱮ ᱫᱟᱜ ᱠᱟᱜ ᱛᱟᱦᱮ ᱱᱚᱜ ᱚᱳᱭ ᱛᱚ ᱫᱟᱜ ᱡᱟᱹᱲᱤ
ᱟᱪᱪᱷᱟ ᱟᱪᱪᱷᱟ ᱮᱱᱠᱷᱟᱡ ᱥᱮᱨᱢᱟ ᱡᱟᱹᱲᱤ ᱠᱚᱫᱚ ᱫᱚᱢᱮ ᱜᱮ ᱞᱟᱹᱭ ᱠᱟᱠᱷᱟᱡ ᱫᱚ ᱚᱱᱛᱮ ᱫᱚ ᱦᱟᱸᱜ ᱾
ᱦᱳᱭ ᱥᱮᱨ ᱠᱚᱫᱚ ᱱᱚᱝᱠᱟᱭ ᱢᱮᱱ ᱠᱮᱭᱟ ᱡᱮ ᱞᱟᱦᱟ ᱧᱚᱜ ᱫᱚᱦᱟᱸᱜ ᱧᱮᱞᱢᱮ ᱯᱮᱨᱮᱡ ᱠᱟᱜ ᱯᱮᱨᱮᱡ ᱧᱚᱜ ᱠᱟᱜ ᱛᱟᱦᱮᱱᱚᱜᱼᱮ ᱦᱟᱸᱜ ᱥᱮᱨᱢᱟ ᱡᱟᱹᱲᱤ ᱛᱮᱜᱮ ᱫᱟᱜ ᱠᱚᱦᱟᱸᱜ ᱧᱮᱞ ᱢᱮ ᱱᱚᱝᱠᱟᱣ ᱠᱟᱜ ᱛᱟᱦᱮᱱᱚᱜ-ᱮ ᱱᱟᱹᱭ ᱠᱚ ᱡᱟᱹᱯᱟᱹᱭ ᱠᱚ ᱠᱷᱮᱛ ᱠᱚ ᱢᱟᱱᱮ ᱦᱩᱲᱩ ᱨᱚᱦᱚᱭᱟᱜ ᱠᱚ ᱦᱟᱸᱜ ᱧᱮᱞ ᱢᱮ, ᱯᱮᱨᱮᱡ ᱥᱚᱢᱟᱱ ᱜᱮ ᱛᱟᱦᱮᱸ ᱠᱟᱱᱟ ᱫᱟᱜ ᱛᱮ ᱮᱠᱫᱚᱢ ᱚᱠᱟ ᱠᱚ ᱯᱤᱰᱟᱹ ᱠᱚ ᱧᱮᱞ ᱢᱮ ᱟᱲᱤᱵᱟᱲᱟ ᱚᱱᱟ ᱠᱚ ᱧᱮᱞ ᱢᱮ ᱦᱟᱸᱜ ᱟᱹᱛᱩ ᱵᱟᱹᱲᱤᱡ ᱠᱟᱜ ᱛᱟᱦᱮᱱ ᱚᱱᱟ ᱦᱟᱜ ᱧᱮᱞ ᱢᱮ ᱡᱩᱫᱟᱹᱛᱮ ᱟᱲᱮ ᱠᱮᱫᱛᱮ ᱟᱨᱦᱚᱸ ᱡᱩᱫᱟᱹᱛᱮ ᱨᱚᱦᱚᱭ ᱜᱟᱱᱚᱜ ᱚᱱᱠᱟ ᱦᱩᱭ ᱠᱟᱱᱟ ᱦᱩᱲᱩ ᱠᱚᱦᱚᱸ ᱧᱮᱞᱢᱮ ᱯᱮ ᱫᱤᱱ ᱜᱟᱱ ᱦᱩᱭᱱᱟ ᱱᱤᱛᱚᱜ ᱫᱟᱜ ᱫᱷᱟᱨᱩᱢ ᱠᱟᱛᱮᱫ ᱛᱚᱠᱷᱚᱱ ᱱᱤᱛᱚᱜ ᱫᱚ ᱦᱟᱸᱜ ᱱᱚᱣᱟ ᱡᱟᱹᱲᱤ ᱞᱟᱜᱟᱣ ᱠᱟᱛᱮᱫ ᱫᱚ ᱦᱟᱸᱜ ᱟᱨ ᱱᱤᱛᱚᱜ ᱫᱚ ᱢᱚᱡᱽ ᱜᱮ ᱧᱮᱞᱚᱜ ᱠᱟᱱᱟ ᱦᱟᱸᱜ ᱧᱮᱞᱢᱮ ᱨᱚᱦᱚᱭ ᱠᱚᱫᱚ ᱦᱟᱸᱜ ᱥᱟᱹᱨᱫᱤ ᱠᱟᱱᱟ ᱠᱚ ᱟᱫᱚᱢ ᱠᱚᱫᱚ ᱟᱫᱚᱢ ᱠᱚᱫᱚ ᱦᱟᱸᱜ ᱠᱚ ᱧᱮᱞ ᱢᱮ ᱪᱟᱵᱟ ᱵᱟᱲᱟ ᱠᱮᱫᱟ ᱠᱚ ᱛᱚᱠᱷᱚᱱ ᱜᱚᱝᱠᱮ ᱟᱯᱮᱥᱮᱫ ᱜᱮ ᱞᱟᱹᱭᱢᱮ ᱚᱠᱟᱞᱮᱠᱟ ᱵᱟᱝ ᱦᱳᱭ?
ᱟᱞᱮ ᱥᱮᱫ ᱫᱚ ᱜᱚᱝᱠᱮ ᱱᱚᱜᱼᱚᱭ ᱱᱟᱦᱟᱸᱜ ᱱᱚᱜᱼᱚᱭ ᱛᱚᱵᱤᱱ ᱞᱟᱹᱭ ᱠᱮᱭᱟ ᱱᱚᱜ-ᱚᱭ ᱵᱟᱨ ᱥᱤᱧ ᱜᱟᱱ ᱱᱟᱦᱟᱜ ᱫᱟᱜ ᱠᱟᱜ ᱵᱚᱱᱟ ᱵᱟᱨᱥᱤᱧ ᱯᱮ ᱢᱟᱦᱟ ᱜᱟᱱ᱾ ᱦᱩᱭᱩᱜ ᱠᱟᱱᱟ ᱱᱟᱜ ᱫᱚᱢᱮᱜᱮ ᱫᱟᱜ ᱟᱠᱟᱫᱟᱭ ᱱᱟᱦᱟᱜ ᱱᱚᱛᱮ ᱫᱚ ᱞᱟᱹᱭ ᱞᱮᱠᱷᱟᱡ ᱫᱚ ᱵᱟᱹᱫ ᱫᱚ ᱱᱟᱦᱟᱜ ᱫᱚᱢᱮ ᱜᱮ ᱯᱮᱨᱮᱡ ᱟᱠᱟᱫᱟ ᱵᱟᱹᱫᱽ ᱠᱚ ᱜᱟᱰᱟ ᱠᱚ ᱦᱮᱸᱥᱮ ᱛᱚ ᱵᱩᱨᱩ ᱠᱷᱚᱱ ᱦᱚᱸ ᱫᱟᱜ ᱠᱚ ᱞᱤᱧᱡᱤ ᱟᱬᱜᱚᱱ ᱠᱟᱱ ᱜᱮᱭᱟ ᱱᱦᱟᱜ ᱱᱤᱛᱚᱜ ᱦᱚᱸ ᱛᱚ ᱱᱮ ᱮ ᱱᱤᱛᱚᱜ ᱠᱟᱹᱴᱤᱡ ᱛᱷᱤᱨᱩᱧᱚᱜ ᱟᱠᱟᱱᱟ ᱦᱚᱞᱟ ᱢᱟᱫᱟᱨ ᱠᱚᱫᱚ ᱫᱚᱢᱮ ᱜᱮ ᱫᱟᱜ ᱠᱟᱫᱟᱭ ᱜᱚᱴᱟ ᱥᱮᱱ ᱜᱚᱴᱟ ᱧᱤᱫᱟᱹ ᱜᱮ ᱱᱟᱜ ᱦᱮᱸ ᱥᱮ ᱛᱚ ᱠᱟᱹᱢᱤ ᱠᱟᱛᱷᱟ ᱫᱚ ᱜᱚᱝ ᱠᱮ ᱱᱚᱛᱮ ᱫᱚ ᱞᱟᱹᱭ ᱞᱮᱠᱷᱟᱡ ᱫᱚ ᱟᱹᱰᱤ ᱡᱳᱨᱥᱳᱨ ᱜᱮᱠᱚ ᱪᱷᱩᱴᱟᱹᱣ ᱠᱟᱱᱟ ᱱᱤᱛᱚ ᱪᱟᱵᱟ ᱚᱠᱛᱚ ᱥᱮ ᱴᱮᱨ ᱤᱫᱤᱭᱮᱱᱟ ᱱᱚᱛᱮ ᱦᱚᱸ ᱞᱟᱹᱭ ᱞᱮᱠᱷᱟᱡ ᱫᱚ ᱨᱚᱦᱚᱭ ᱠᱚᱨᱮᱱᱟᱜ ᱚᱠᱛᱚ ᱛᱚ ᱟᱹᱰᱤ ᱠᱚᱢ ᱥᱚᱢ ᱦᱚᱲ ᱡᱟᱦᱟᱸ ᱛᱮᱢ ᱵᱚᱱ ᱞᱟᱹᱭᱭᱟ ᱡᱮᱢᱟ ᱠᱟᱹᱲᱢᱤ ᱵᱷᱚᱨᱥᱟ ᱠᱚ ᱪᱟᱥᱟ ᱱᱟᱦᱜ ᱦᱮᱸᱥᱮ ᱛᱚ ᱚᱱᱠᱩ ᱚᱱᱠᱟᱱ ᱠᱚ ᱜᱮ ᱦᱚᱲ ᱱᱟᱦᱟᱜ ᱠᱟᱴᱤᱡ ᱠᱚ ᱛᱟᱭᱚᱢ ᱧᱚᱜ ᱟᱠᱟᱱᱟ ᱱᱟᱦᱟᱜ ᱟᱨ ᱵᱟᱠᱷᱟᱱ ᱡᱚᱛᱚᱜᱮ ᱱᱟᱦᱟᱜ ᱱᱚᱛᱮ ᱫᱚᱠᱚ ᱥᱟᱢᱴᱟᱣ ᱤᱫᱤ ᱜᱚᱫ ᱚᱱᱠᱟᱱᱟᱜ ᱞᱟᱹᱭ ᱞᱮᱠᱷᱟᱱ ᱫᱚ ᱡᱚᱛᱚ ᱜᱮᱠᱚ ᱪᱟᱵᱟ ᱤᱫᱤᱭᱮᱫᱟ ᱱᱟᱦᱟᱜ ᱱᱚᱛᱮ ᱫᱚ᱾
ᱦᱳᱭ᱾ ᱛᱚ ᱛᱚᱠᱷᱚᱱ ᱜᱚᱢᱠᱮ ᱟᱯᱮ ᱥᱮᱫ ᱫᱚ ᱢᱟᱱᱮ ᱪᱮᱫ ᱞᱮᱠᱟᱧ ᱞᱟᱹᱭ ᱠᱮᱭᱟ ᱡᱮ ᱴᱮᱠᱴᱚᱨ ᱛᱮᱜᱮ ᱡᱟᱹᱥᱛᱤ ᱯᱮ ᱥᱤᱭᱳᱜ ᱥᱤᱭᱳᱜ ᱠᱮᱫᱟ ᱥᱮ ᱱᱟᱦᱮᱞ ᱛᱮᱜᱮ ᱰᱟᱝᱜᱨᱟ ᱱᱟᱦᱮᱞ ᱛᱮᱜᱮ᱾
ᱱᱚᱛᱮ ᱫᱚ ᱜᱚᱝᱠᱮ ᱞᱟᱹᱭ ᱞᱮᱠᱷᱟᱡ ᱫᱚ᱾ ᱡᱟᱦᱟᱸ ᱥᱮ ᱡᱩᱫᱤ ᱵᱷᱤᱛᱤᱨ ᱫᱷᱟᱨᱟ ᱛᱟ ᱵᱟᱹᱫ ᱛᱟᱦᱮᱱᱟ ᱛᱚ ᱠᱷᱮᱛ ᱠᱚ ᱛᱟᱦᱮᱱᱟ ᱛᱚ ᱩᱱᱤ ᱫᱚ ᱠᱟᱹᱴᱤᱡ ᱠᱟᱹᱴᱤᱡ ᱰᱟᱝᱨᱟ ᱠᱚ ᱱᱤᱦᱟᱹᱛᱮ ᱫᱚᱦᱚ ᱟᱠᱜᱮᱭᱟ ᱪᱮᱫᱟᱜ ᱥᱮ ᱡᱩᱫᱤ ᱮᱥᱮᱫᱚᱜᱟᱭ ᱥᱮ ᱡᱩᱫᱤ ᱦᱟᱱᱛᱮ ᱱᱟᱛᱮ ᱵᱟᱹᱫᱽ ᱛᱟᱞᱟ ᱨᱮ ᱛᱟᱦᱮᱱᱟᱭ ᱛᱚ ᱮᱥᱮᱫᱚᱜ ᱟᱭ ᱩᱱᱤ ᱢᱟ ᱡᱩᱫᱤ ᱵᱟᱦᱨᱮ ᱵᱟᱦᱨᱮ ᱠᱚᱨᱮᱱ ᱠᱚ ᱥᱤᱭᱟ ᱱᱟᱦᱟᱜ ᱛᱚ ᱜᱟᱹᱰᱤ ᱢᱚᱴᱚᱨ ᱵᱷᱚᱨᱥᱟ ᱜᱮ ᱱᱟᱜ ᱱᱚᱛᱮ ᱢᱟ ᱞᱟᱹᱭ ᱞᱮᱠᱷᱟᱡ ᱫᱚ᱾ ᱛᱚ ᱚᱱᱠᱟᱱ ᱦᱚᱲ ᱠᱚᱫᱚ ᱡᱟ ᱰᱟᱝᱨᱤ ᱠᱚᱜᱮ ᱠᱚ ᱫᱚᱦᱚ ᱠᱟᱫ ᱠᱚᱣᱟ ᱡᱩᱫᱤ ᱡᱟᱦᱟᱸᱭ ᱠᱚ ᱞᱚᱜᱚᱱᱚᱜ ᱥᱟᱱᱟ ᱟᱵᱚᱱ ᱵᱚᱱᱟᱱᱟᱜ ᱛᱚ ᱩᱱᱠᱩ ᱫᱚ ᱚᱱᱟ ᱡᱟᱦᱟᱸ ᱵᱚᱱ ᱤᱭᱟᱹ ᱯᱟᱣᱟᱨ ᱴᱤᱞᱟᱨ ᱦᱩᱭᱮᱱ ᱵᱟᱝ ᱴᱨᱟᱠᱴᱟᱨ ᱦᱩᱭᱱᱟ ᱥᱮ ᱛᱚ ᱚᱱᱠᱟᱱᱟᱜ ᱛᱮᱜᱮ ᱱᱚᱛᱮ ᱫᱚ ᱦᱟᱸᱜ ᱠᱚ ᱥᱤᱭᱟ ᱱᱟᱜ ᱱᱚᱛᱮ ᱫᱚ ᱞᱟᱹᱭ ᱞᱮᱠᱟᱱ ᱫᱚ᱾ ᱛᱚ ᱚᱱᱛᱮ ᱫᱚ ᱵᱤᱥᱤ ᱚᱱᱠᱟ ᱟᱵᱚᱣᱟᱜ ᱞᱟᱹᱭ ᱮᱫᱟ ᱞᱤᱝ ᱜᱚᱝᱠᱮ ᱚᱱᱛᱮ ᱫᱚ ᱵᱤᱥᱤ ᱠᱚ ᱪᱟᱥ ᱟᱥᱮ ᱱᱚᱝᱠᱟ ᱮᱨᱟ ᱠᱚ ᱥᱮ ᱱᱚᱝᱠᱟ ᱤᱭᱟᱹᱼ- ᱨᱚᱦᱚᱭ ᱜᱮᱠᱚ ᱨᱚᱦᱚᱭᱟ ᱚᱱᱛᱮ ᱫᱚ ᱞᱟᱹᱭ ᱞᱮᱠᱷᱟᱡ ᱫᱚ᱾
ᱜᱚᱝᱠᱮ ᱚᱠᱟ ᱞᱮᱠᱟᱧ ᱞᱟᱹᱭ ᱠᱮᱭᱟ ᱡᱮ ᱱᱤᱭᱟᱹ ᱠᱚᱨᱮ ᱫᱚ ᱡᱟᱹᱥᱛᱤ ᱫᱚ ᱦᱟᱸᱜ ᱧᱮᱞ ᱢᱮ ᱚᱠᱟ ᱞᱮᱠᱟᱧ ᱞᱟᱹᱭ ᱠᱮᱭᱟ ᱚᱠᱟ ᱞᱮᱠᱟᱛᱮᱦᱟᱸᱜ ᱡᱟᱹᱯᱟᱹᱭ ᱠᱚ ᱢᱮᱱᱟᱜ ᱠᱟᱜ-ᱟ᱾ ᱡᱟᱹᱯᱟᱹᱭ ᱠᱚᱨᱮ ᱦᱟᱸᱜ ᱚᱠᱟᱞᱮᱠᱟ ᱛᱷᱚᱲᱟ ᱥᱟᱭᱤᱴᱥᱟᱭᱤᱴ ᱡᱟᱯᱥᱟᱭᱤᱴ ᱥᱟᱭᱤᱰᱧᱚᱜ ᱛᱮ ᱫᱚ ᱦᱟᱜ ᱧᱮᱞ ᱢᱮ ᱦᱟᱜ ᱮᱨ ᱜᱮᱭᱟ ᱠᱩ᱾ ᱱᱮᱛᱟᱨ ᱫᱚ ᱦᱟᱸᱜ ᱧᱮᱞ ᱢᱮ ᱵᱟᱠᱚ ᱮᱨ ᱵᱟᱲᱟᱣ ᱠᱟᱜ ᱜᱮᱭᱟ ᱢᱮᱱᱠᱷᱟᱱ ᱱᱮᱛᱟᱨ ᱫᱚ ᱠᱷᱟᱹᱞᱤ ᱠᱚ ᱨᱚᱦᱚᱭᱮᱫ ᱠᱟᱱᱟ ᱦᱟᱸᱜ ᱡᱟᱹᱥᱛᱤ ᱫᱚ ᱦᱩᱲᱩ ᱟᱨ ᱞᱟᱦᱟ ᱫᱚ ᱦᱟᱸᱜ ᱢᱟᱱᱮ ᱧᱮᱞ ᱢᱮ ᱚᱝᱠᱟ ᱡᱟᱹᱥᱛᱤ ᱰᱩᱵᱟᱹᱭ ᱠᱷᱟᱡ ᱮ ᱚᱱᱠᱟ ᱧᱮᱞᱚᱜᱼᱟ᱾ ᱚᱠᱟ ᱞᱮᱠᱟᱛᱮ ᱨᱚᱦᱚᱭ ᱵᱟᱝ ᱜᱟᱱᱚᱜ ᱞᱮᱠᱟ ᱧᱮᱞᱚᱜᱼᱟ ᱚᱠᱟ ᱞᱮᱠᱟᱛᱮ ᱰᱷᱮᱨ ᱰᱷᱮᱨ ᱫᱟᱜ ᱛᱟᱦᱮᱱᱟ ᱦᱟᱸᱜ ᱧᱮᱞ ᱢᱮ ᱚᱱ ᱠᱟᱡᱟᱜ ᱧᱚᱜ ᱛᱮ ᱫᱚ ᱦᱟᱸᱜ ᱠᱚ ᱮᱨᱮᱫ ᱠᱟᱱ ᱛᱟᱦᱮᱱᱚᱜᱼᱟ᱾ ᱱᱮᱛᱟᱨ ᱫᱚ ᱦᱟᱜᱸ ᱧᱮᱞ ᱢᱮ ᱵᱟᱠᱩ ᱮᱨ ᱠᱟᱜᱼᱟ᱾ ᱱᱤᱛ ᱫᱷᱟᱹᱵᱤᱡ ᱫᱚ ᱞᱟᱦᱟ ᱛᱮᱫᱚ ᱞᱟᱦᱛᱮ ᱫᱚ ᱢᱟᱱᱮ ᱢᱚᱸᱡᱽ ᱜᱮ ᱮᱨᱮᱫ ᱠᱟᱱ ᱛᱟᱦᱮᱱᱟ ᱠᱩ᱾ ᱮᱨ ᱠᱟᱛᱮᱜ ᱮᱨ ᱮᱨᱟᱠᱩ ᱮᱨ ᱠᱟᱛᱮ ᱟᱨᱦᱚᱸ ᱧᱮᱞ ᱢᱮ ᱦᱟᱸᱜ ᱮᱨ ᱞᱚᱜᱮ ᱞᱚᱜᱮ ᱠᱟᱛᱮᱫ ᱚᱱᱟ ᱛᱷᱚᱲᱟ ᱜᱟᱱ ᱦᱟᱨᱟ ᱧᱚᱜᱚᱜᱼᱟ᱾ ᱦᱟᱸᱜ ᱛᱚ ᱦᱟᱨᱟ ᱧᱚᱜ ᱠᱟᱛᱮᱫ ᱛᱷᱚᱲᱟᱜᱟᱱ ᱟᱨᱦᱚᱸ ᱛᱷᱚᱲᱟ ᱜᱟᱱ ᱪᱮᱫ ᱞᱮᱠᱟᱧ ᱞᱟᱹᱭ ᱠᱮᱭᱟ ᱟᱲᱜᱚᱢ ᱧᱚᱜᱟ ᱠᱚ ᱚᱱᱟ ᱛᱷᱚᱲᱟᱜᱟᱱ᱾ ᱛᱷᱚᱲᱟ ᱟᱱᱟ ᱢᱚᱲᱟᱜ ᱚᱪᱚᱭ ᱞᱟᱹᱜᱤᱫ᱾
ᱛᱚ ᱞᱟᱹᱭ ᱞᱮᱠᱷᱟ ᱫᱚ ᱢᱟᱱᱮ ᱥᱮᱫᱟᱭ ᱫᱚ ᱱᱟᱜ ᱵᱚᱱ ᱞᱟᱹᱭ ᱞᱮᱠᱷᱟᱱ ᱫᱚ ᱥᱮᱫᱟᱭ ᱠᱷᱚᱱ ᱫᱚᱦᱱᱟᱜ ᱚᱱᱮᱠ ᱠᱤᱪᱷᱩ ᱫᱤᱱ ᱦᱩᱭᱱᱟ ᱱᱚᱜᱼᱚᱭ ᱱᱟᱦᱜ ᱵᱚ ᱵᱟᱹᱜᱤᱭᱮ ᱠᱟᱱᱟ ᱰᱟᱹᱝᱨᱤ ᱟᱹᱥᱩᱞ ᱠᱚ ᱢᱟᱱᱟ ᱰᱟᱝᱨᱟ ᱟᱹᱥᱩᱞ ᱠᱚ ᱢᱮᱱᱟᱜ-ᱟ᱾ ᱦᱮᱸ ᱥᱮ᱾ ᱛᱚ ᱢᱟᱱᱮ ᱥᱮᱫᱟᱭ ᱢᱟ ᱵᱚ ᱮᱨᱮᱫ ᱛᱟᱦᱮᱱ ᱛᱚ ᱰᱟᱝᱨᱟ ᱠᱚ ᱛᱟᱦᱮᱸ ᱞᱮᱱ ᱛᱚ ᱥᱤ ᱦᱚᱸ ᱠᱟᱰᱷᱟᱱ ᱦᱚᱸ ᱜᱟᱱᱚᱜ ᱛᱟᱦᱮᱱ ᱛᱟᱸᱦᱮᱜ ᱟᱬᱜ ᱠᱚᱢ ᱦᱚ ᱜᱟᱱᱚᱜ ᱛᱟᱦᱮᱱᱟ ᱥᱮ ᱛᱚ ᱱᱮᱜ ᱱᱮᱛᱟᱨ ᱢᱟ ᱱᱚᱜᱼᱚᱭ ᱴᱨᱟᱠᱴᱚᱨ ᱠᱚ ᱚᱰᱚᱠᱮᱱ ᱠᱷᱚᱱ ᱤᱱᱟᱹ ᱠᱷᱚᱱ ᱢᱟᱵᱚ ᱦᱚᱨᱚ ᱵᱚᱨᱚᱜᱼᱟ ᱛᱚ ᱚᱱᱟᱛᱮ ᱠᱟᱹᱴᱤᱡ ᱱᱮᱛᱟᱨ ᱫᱚᱠᱚ ᱪᱟᱥᱮᱜᱼᱟ ᱛᱟᱵᱚ ᱵᱤᱥᱤ ᱢᱟ ᱪᱟᱥ ᱟᱛᱮᱫ ᱢᱟᱱᱮ ᱚᱱᱟ ᱡᱟᱹᱥᱛᱤ ᱠᱚ ᱨᱚᱦᱚᱭᱮᱜᱼᱟ ᱱᱟᱜ ᱞᱟᱹᱭ ᱞᱮᱠᱷᱟᱡ ᱫᱚ ᱦᱮᱸᱥᱮ ᱾
ᱦᱳᱭ ᱛᱳ ᱜᱚᱝᱠᱮ ᱧᱮᱞ ᱢᱮ ᱦᱟᱸᱜ ᱟᱞᱮ ᱥᱮᱫ ᱫᱚ
ᱛᱮᱜᱮ ᱱᱟᱜ
ᱦᱳᱭ ᱜᱚᱝᱠᱮ ᱧᱮᱞ ᱢᱮ ᱦᱟᱸᱜ ᱱᱚᱛᱮ ᱟᱞᱮ ᱥᱮᱫ ᱫᱚ ᱦᱟᱸᱜ ᱧᱮᱞ ᱢᱮ ᱱᱚᱝᱠᱟ ᱠᱟᱱᱟ ᱡᱮ ᱯᱷᱟᱹᱥ ᱫᱚ ᱢᱟᱱᱮ ᱰᱟᱝᱨᱟ ᱡᱟᱦᱟᱸ ᱛᱤᱱᱟᱹᱜ ᱜᱮ ᱢᱟᱱᱮ ᱡᱟᱦᱟᱸ ᱛᱤᱱᱟᱹᱜ ᱜᱮ ᱵᱟᱝ ᱫᱚ ᱠᱚᱢ ᱜᱮᱛᱟᱢ ᱵᱟᱝ ᱫᱚ ᱰᱷᱮᱨ ᱜᱮᱛᱟᱢ ᱡᱮ ᱱᱤᱭᱟᱹ ᱠᱚᱨᱮ ᱫᱚ ᱦᱟᱸᱜ ᱧᱮᱞ ᱢᱮ ᱯᱷᱟᱹᱥᱴ ᱫᱚ ᱥᱤᱭᱳᱜ ᱫᱚ ᱦᱟᱸᱜ ᱧᱮᱞ ᱢᱮ ᱱᱟᱦᱮᱞ ᱛᱮᱜᱮ ᱰᱟᱝᱨᱟ ᱱᱟᱦᱮᱞ ᱛᱮᱜᱮᱞᱮ ᱥᱤᱭᱳᱜ ᱠᱟᱱᱟ ᱾ ᱤᱱᱟᱹ ᱯᱚᱨᱮ ᱦᱟᱸᱜ ᱧᱮᱞ ᱢᱮ ᱴᱮᱠᱴᱚᱨ ᱞᱮ ᱞᱟᱜᱟᱣ ᱮᱫᱟ ᱤᱱᱟᱹ ᱯᱚᱨᱮ ᱯᱟᱣᱟᱨ ᱯᱟᱣᱟᱨ ᱴᱤᱞᱟᱨ ᱛᱮ ᱥᱤ ᱦᱩᱭᱩᱜ ᱠᱟᱱᱟ ᱟᱨ ᱤᱸᱱᱟᱹ ᱠᱷᱟᱡ ᱫᱚ ᱰᱟᱝᱨᱟ ᱠᱷᱟᱡ ᱰᱟᱝᱨᱟ ᱛᱮ ᱚᱝᱠᱟ ᱥᱤᱭᱟᱹ ᱠᱟᱛᱮᱜ ᱞᱚᱥᱚᱜ ᱠᱟᱛᱮᱫ ᱨᱚᱦᱚᱭᱜ ᱠᱟᱱᱟ ᱚᱝᱠᱟ ᱦᱩᱲᱩ ᱠᱚᱫᱚ ᱦᱳᱭ ᱛᱚ ᱛᱚᱵᱮ ᱜᱚᱝᱠᱮ ᱟᱯᱮ ᱥᱮᱫ ᱫᱚ ᱢᱟᱱᱮ ᱚᱠᱟ ᱞᱮᱠᱟᱧ ᱞᱟᱹᱭ ᱠᱮᱭᱟ ᱡᱮ ᱱᱤᱭᱟᱹ ᱚᱠᱛᱚ ᱨᱮ ᱠᱷᱟᱹᱞᱤ ᱢᱤᱫ ᱫᱚᱢ ᱜᱮ ᱪᱟᱥ ᱯᱮ ᱨᱟᱠᱟᱵᱮᱜᱼᱟ ᱦᱩᱲᱩ ᱢᱚᱛᱨᱚ ᱥᱮ ᱟᱨ ᱮᱴᱟᱜ ᱠᱚᱯᱮ ᱪᱟᱥ ᱵᱟᱲᱟᱭᱮᱜᱼᱟ?
ᱦᱮᱸ ᱜᱚᱝᱠᱮ ᱱᱮᱛᱟᱨ ᱜᱮ ᱦᱱᱟᱜ ᱡᱟᱦᱟᱸ ᱥᱮᱨᱢᱟ ᱫᱟᱜ ᱡᱟᱹᱲᱤ ᱛᱮᱜᱮ ᱱᱟᱜ ᱪᱮᱫᱟᱜ ᱥᱮ ᱱᱚᱛᱮ ᱱᱟᱜ ᱵᱩᱨᱩ ᱫᱤᱥᱚᱢ ᱠᱟᱱᱟ ᱥᱮ ᱛᱚ ᱮᱱᱠᱷᱟᱡ ᱫᱚ ᱱᱚᱛᱮ ᱫᱚ ᱱᱟᱜ ᱚᱱᱟ ᱥᱤᱛᱩᱝ ᱡᱚᱠᱷᱟᱡ ᱡᱟᱦᱟᱸ ᱵᱟᱵᱚ ᱪᱟᱥ ᱮᱛ ᱚᱱᱟ ᱪᱟᱥ ᱠᱚᱫᱚ ᱱᱟᱜ ᱵᱟᱭ ᱜᱟᱱᱚᱜᱼᱟ ᱪᱮᱫᱟᱜ ᱥᱮ ᱫᱟᱜ ᱨᱮᱱᱟᱜ ᱚᱵᱷᱟᱵᱽ ᱠᱟᱹᱴᱤᱡ ᱛᱟᱦᱮᱸ ᱧᱚᱜᱚᱜᱼᱟ ᱥᱮ ᱛᱚ ᱚᱱᱟ ᱜᱮᱞᱤᱧ ᱞᱟᱹᱭᱮᱜᱼᱟ ᱛᱚ ᱟᱨ ᱡᱟᱦᱟᱸ ᱱᱚᱛᱮ ᱪᱟᱥ ᱵᱟᱭ ᱜᱟᱱᱚᱜᱼᱟ ᱪᱮᱫᱟᱜ ᱢᱟᱥᱮ ᱚᱱᱟ ᱢᱩᱨᱩᱢ ᱦᱟᱥᱟ ᱢᱮᱱᱟᱜᱼᱟ ᱪᱮᱫᱟᱜ ᱥᱮ ᱚᱱᱟ ᱵᱩᱨᱩ ᱠᱷᱚᱱ ᱡᱟᱦᱟᱸ ᱫᱟᱜᱮᱭᱟ ᱱᱟᱜ ᱱᱤᱛᱚᱜ ᱢᱩᱨᱩᱢ ᱦᱟᱥᱟ ᱚᱱᱮ ᱡᱟᱦᱟᱸ ᱵᱩᱨᱩ ᱠᱷᱚᱱᱮ ᱞᱤᱸᱡᱤ ᱟᱬᱜᱚᱭ ᱜᱮᱭᱟ ᱱᱚᱛᱮ ᱛᱚ ᱚᱱᱟ ᱫᱟᱹᱭ ᱛᱮ ᱛᱚ ᱢᱟᱱᱮ ᱚᱱᱟ ᱦᱟᱥᱟ ᱠᱮᱴᱮᱡᱚᱜᱼᱟ ᱥᱤᱛᱩᱝ ᱫᱤᱱ ᱫᱚ ᱚᱱᱟ ᱫᱚ ᱞᱟᱹᱭ ᱞᱮᱠᱷᱟᱡ ᱫᱚ ᱵᱩᱨᱩ ᱦᱟᱥᱟ ᱫᱚ ᱱᱟᱜ ᱾ ᱦᱮᱸ ᱥᱮ ᱚᱱᱠᱟᱜᱮ ᱚᱱᱟ ᱫᱚ ᱪᱟᱥ ᱵᱟᱭ ᱜᱟᱱᱚᱜ ᱦᱮᱸ ᱫᱚᱢᱮ ᱜᱮ ᱠᱮᱴᱮᱡᱼᱟ ᱱᱚᱛᱮ ᱫᱚ ᱞᱟᱹᱭ ᱞᱮᱠᱷᱟᱡ ᱫᱚ ᱞᱮᱵᱮᱫ ᱛᱮᱦᱚᱸ ᱵᱟᱭ ᱪᱤᱠᱟᱹᱜᱼᱟ ᱱᱚᱛᱮ ᱟᱨ ᱱᱮ ᱱᱮᱛᱟᱨ ᱫᱟᱜ ᱞᱟᱹᱭᱫᱟ ᱪᱮᱫ ᱱᱮᱛᱟᱨ ᱫᱟᱜ ᱜᱮᱜ ᱫᱟᱭ ᱚᱱᱟᱛᱮ ᱠᱟᱹᱴᱤᱡ ᱠᱮᱴᱮᱡ ᱠᱮᱴᱮᱡ ᱵᱟᱭ ᱛᱟᱦᱮᱱᱟ ᱱᱚᱛᱮ ᱢᱟᱱᱮ ᱞᱟᱵᱤᱫ ᱜᱮᱭᱟ ᱱᱮᱛᱟᱨ ᱫᱚ ᱱᱟᱜ ᱦᱮᱸᱥᱮ ᱪᱮᱫᱟᱜ ᱥᱮ ᱫᱟᱜ ᱛᱟᱦᱮᱱ ᱜᱮᱭᱟ ᱥᱮ ᱾ ᱥᱮ ᱵᱟᱹᱫᱽ ᱨᱮ ᱟᱨ ᱥᱤᱛᱩᱝ ᱫᱤᱱ ᱫᱚ ᱢᱟᱱᱮ ᱫᱟᱜ ᱵᱟᱭ ᱛᱟᱦᱮᱱᱟ ᱛᱚ ᱠᱮᱴᱮᱡᱚᱜ ᱜᱮᱭᱟ ᱱᱤᱭᱟᱹᱛᱮ ᱦᱮᱸᱥᱮ ᱾
ᱦᱩᱸ
ᱦᱮᱸ ᱜᱚᱝᱠᱮ ᱾
ᱦᱳᱭ ᱛᱚᱵᱮ ᱟᱯᱮ ᱥᱮᱫ ᱫᱚ ᱢᱟᱱᱮ ᱢᱤᱫ ᱫᱚᱢ ᱜᱮ
ᱦᱮᱸ ᱞᱟᱹᱭ ᱟᱹᱞᱤᱧ ᱟᱯᱮ ᱥᱮᱫ ᱫᱚ ᱢᱮᱱᱠᱷᱟᱡ ᱵᱩᱨᱩ ᱫᱤᱥᱚᱢ ᱥᱮ ᱴᱟᱹᱰᱤ ᱫᱤᱥᱚᱢ ᱠᱟᱱᱟ ᱞᱟᱹᱭ ᱞᱮᱠᱷᱟᱡ ᱫᱚ?
ᱦᱳᱭ ᱱᱤᱭᱟᱹ ᱠᱚᱨᱮ ᱫᱚ ᱵᱩᱨᱩ ᱫᱤᱥᱚᱢ ᱫᱚ ᱵᱟᱹᱱᱩᱜ ᱟᱠᱟᱜ ᱜᱮᱭᱟ ᱱᱤᱛ ᱫᱷᱟᱹᱵᱤᱡ ᱫᱚ ᱢᱟᱱᱮ ᱯᱷᱟᱨᱟᱠ ᱧᱚᱜ ᱜᱮᱭᱟ ᱵᱩᱨᱩ ᱫᱤᱜ ᱵᱩᱨᱩ ᱫᱚ ᱛᱷᱚᱲᱟ ᱜᱟᱱ ᱟᱞᱮ ᱥᱮᱫ ᱠᱷᱚᱡ ᱫᱚ ᱛᱚᱵᱮ ᱟᱹᱛᱩ ᱫᱤᱥᱚᱢ ᱠᱟᱱ ᱜᱮᱭᱟ ᱵᱟᱝ ᱥᱮ ᱟᱫᱚ ᱟᱹᱛᱩ ᱫᱤᱥᱚᱢ ᱟᱹᱛᱩ ᱫᱤᱥᱚᱢ ᱫᱚ ᱢᱟᱱᱮ ᱟᱹᱛᱩ ᱫᱤᱥᱚᱢᱮᱱ ᱜᱮᱭᱟ ᱢᱮᱱᱠᱷᱟᱱ ᱢᱟᱱᱮ ᱚᱠᱟ ᱠᱟᱧ ᱢᱮᱱ ᱠᱮᱭᱟ ᱟᱹᱰᱤ ᱢᱚᱡᱽ ᱠᱮᱭᱟ ᱡᱟᱠᱟᱛ ᱢᱟᱱᱮ ᱟᱞᱮ ᱥᱮᱫ ᱫᱚ ᱱᱤᱭᱟᱹ ᱠᱚᱨᱮ ᱫᱚ ᱠᱷᱟᱹᱞᱤ ᱦᱩᱲᱩ ᱨᱚᱦᱚᱭ ᱡᱟᱭᱜᱟ ᱜᱮ ᱱᱚᱛᱮ ᱫᱚ ᱢᱮᱱᱟᱜ-ᱟ ᱡᱟᱹᱥᱛᱤ ᱠᱟᱭ ᱫᱚ ᱾
ᱟᱪᱷᱟ ᱟᱪᱷᱟ ᱾
ᱱᱟᱹᱭ ᱟᱲᱭᱟᱹ ᱟᱲᱭᱟᱹ ᱛᱮᱜᱮ ᱢᱮᱱᱟᱜ ᱟᱠᱟᱜᱼᱟ ᱦᱳᱭ ᱛᱚ ᱚᱱ ᱢᱟᱱᱮ ᱱᱟᱹᱭ ᱡᱟᱹᱯᱟᱹᱭ ᱠᱚ ᱜᱟᱰᱟ ᱠᱚ ᱢᱮᱱᱟᱜ ᱟᱠᱟᱜ ᱚᱱᱟ ᱠᱷᱚᱱ ᱜᱮ ᱢᱟᱱᱮ ᱫᱟᱜ ᱠᱚ ᱱᱟᱥᱮᱱᱟᱜ ᱮᱢ ᱨᱟᱠᱟᱵ ᱠᱷᱟᱱ ᱜᱮ ᱢᱟᱱᱮ ᱨᱟᱠᱟᱵᱚᱜᱼᱟ ᱠᱷᱮᱛ
ᱟᱪᱪᱷᱟ ᱟᱪᱪᱷᱟ ᱟᱪᱪᱷᱟ ᱟᱪᱪᱷᱟ ᱢᱟᱱᱮ ᱚᱱᱠᱟ ᱥᱩᱠ ᱫᱚ ᱟᱫᱚ ᱱᱟᱜ ᱵᱟᱹᱱᱩᱜ ᱞᱮᱭᱟ ᱱᱟᱜ ᱱᱚᱛᱮ ᱫᱚ ᱞᱟᱹᱭ ᱞᱮᱠ ᱮᱱᱠᱷᱟᱡ ᱫᱚ ᱱᱟᱜ ᱠᱟᱹᱴᱤᱡ ᱪᱮᱛᱟᱱ ᱫᱷᱟᱨᱟ ᱨᱮ ᱛᱟᱦᱮᱞᱮ ᱛᱟᱦᱮ ᱞᱮᱱᱟ ᱥᱮ ᱛᱚ ᱵᱩᱨᱩ ᱫᱷᱟᱨᱮ ᱫᱷᱟᱨᱟ ᱨᱮ ᱮᱱᱠᱷᱟᱡ ᱫᱚ ᱱᱚᱛᱮ ᱫᱚ ᱫᱟᱜ ᱨᱮᱱᱟᱜᱝ ᱠᱟᱹᱴᱤᱡ ᱚᱥᱩᱵᱤᱫᱟ ᱫᱷᱟᱨᱟ ᱜᱮᱭᱟ ᱱᱟᱜ ᱞᱟᱹᱭ ᱞᱮᱠᱷᱟᱡ ᱫᱚ ᱜᱟᱰᱟ ᱠᱚ ᱡᱷᱟᱨᱱᱟ ᱠᱚ ᱢᱮᱱᱟᱜ ᱜᱮᱭᱟ ᱾ ᱛᱚ ᱚᱱᱟ ᱠᱚᱨᱮ ᱩᱱᱟᱹᱜ ᱫᱟᱜ ᱵᱟᱭ ᱛᱟᱢᱵᱩᱜᱼᱟ ᱥᱮ ᱮᱱᱠᱷᱟᱱ ᱵᱟᱭ ᱛᱟᱦᱮᱱᱟ ᱫᱟᱜ ᱠᱚ ᱥᱤᱛᱩᱝ ᱫᱤᱱ ᱠᱚᱫᱚ ᱱᱟᱜ ᱾ ᱦᱩᱸ
ᱧᱮᱞ ᱢᱮᱦᱟᱸᱜ ᱜᱚᱢᱠᱮ ᱟᱞᱮ ᱥᱮᱫ ᱫᱚ ᱢᱟᱱᱮ ᱥᱚᱢᱟᱱ ᱜᱮᱭᱟ ᱡᱟᱭᱜᱟ ᱜᱮ ᱢᱚᱸᱡᱽ ᱜᱮ᱾ ᱱᱚ ᱱᱚᱝᱠᱟ ᱥᱚᱢᱟᱱ ᱢᱟᱱᱮ ᱮᱠᱫᱚᱢ ᱜᱚᱴᱟ ᱜᱮ ᱢᱟᱱᱮ ᱦᱩᱲᱩ ᱠᱚᱠᱚ ᱪᱟᱥᱮᱜᱼᱟ ᱟᱨ ᱢᱤᱫ ᱟᱞᱮ ᱟᱫᱚ ᱟᱞᱮ ᱫᱚ ᱜᱚᱢᱠᱮ ᱱᱤᱭᱟᱹ ᱨᱮᱫᱚ ᱦᱟᱸᱜ ᱧᱮᱞ ᱢᱮ ᱦᱟᱸᱜ ᱠᱷᱟᱹᱞᱤ ᱢᱤᱫ ᱫᱚᱢ ᱢᱚᱛᱨᱚᱡ ᱜᱮ ᱦᱟᱸᱜ ᱞᱮ ᱪᱟᱥᱮᱫᱼᱟ, ᱠᱷᱟᱹᱞᱤ ᱦᱩᱲᱩ ᱢᱚᱛᱨᱚᱡ ᱜᱮ ᱦᱟᱸᱜ ᱟᱨ ᱤᱱᱟᱹ ᱯᱚᱨᱮ ᱪᱟᱥ ᱫᱚ ᱦᱟᱸᱜ ᱧᱮᱞ ᱢᱮ ᱵᱟᱠᱚ ᱪᱟᱥᱮᱜᱼᱟ, ᱢᱤᱫ ᱫᱚᱢ ᱜᱮ ᱱᱤᱭᱟᱹ ᱦᱩᱲᱩ ᱞᱮ ᱨᱟᱠᱟᱵ ᱠᱮᱫᱟ᱾ ᱛᱚᱠᱷᱚᱱ ᱦᱩᱲᱩ ᱨᱟᱠᱟᱵ ᱠᱟᱛᱮᱫ ᱫᱚ ᱚᱱᱟ ᱵᱟᱲᱜᱮ ᱠᱚᱥᱮ ᱠᱷᱮᱛ ᱠᱟᱱ ᱚᱱᱟ ᱠᱚᱫᱚ ᱢᱟᱱᱮ ᱯᱷᱮᱨᱤ ᱜᱮ ᱛᱟᱸᱦᱮᱱᱟ ᱵᱟᱝ ᱵᱟᱝᱞᱮ ᱪᱟᱥᱟ ᱚᱱᱟ ᱨᱮᱫᱚ ᱦᱟᱸᱜ ᱧᱮᱞ ᱢᱮ᱾ ᱦᱤᱡᱩᱜ ᱵᱚᱪᱷᱚᱨ ᱩᱛᱟᱹᱨ ᱚᱱᱠᱟ ᱦᱩᱭᱩᱜᱼᱟ ᱦᱳ᱾
ᱟᱪᱪᱷᱟ ᱟᱪᱪᱷᱟ ᱟᱞᱮ ᱦᱚᱸ ᱜᱚᱢᱠᱮ ᱵᱚᱨᱥᱚ ᱨᱮ ᱢᱟᱱᱮ ᱥᱟᱞ ᱨᱮ ᱢᱤᱫ ᱫᱷᱟᱹᱣ ᱜᱮᱞᱮ ᱪᱟᱥᱟ ᱦᱮᱸᱥᱮ᱾ ᱠᱷᱟᱹᱞᱤ ᱱᱤᱛ ᱫᱚ ᱫᱟᱜ ᱡᱟᱹᱲᱤ ᱵᱷᱚᱨ ᱥᱟᱜᱼᱟ ᱵᱟᱠᱷᱟᱱ ᱚᱱᱠᱟ ᱪᱟᱥ ᱠᱚᱫᱚ ᱵᱟᱝ ᱦᱩᱭᱩᱜᱼᱟ, ᱠᱷᱟᱹᱞᱤ ᱵᱟᱲᱜᱮ ᱠᱚᱨᱮ ᱟᱱᱮ ᱪᱟᱥ ᱢᱟ ᱦᱩᱭᱩᱜ ᱜᱮᱭᱟ ᱩᱛᱩ ᱵᱩᱞᱩᱝ᱾ ᱞᱟᱹᱜᱤᱫ ᱢᱮᱱᱟᱜ ᱦᱮᱸᱥᱮ, ᱡᱟᱸᱦᱟ ᱩᱛᱩ ᱵᱟᱠᱷᱟᱨ ᱡᱚᱢ ᱞᱟᱹᱜᱤᱫ ᱛᱮ᱾ ᱵᱮᱜᱟᱲ ᱦᱩᱭᱮᱱ ᱵᱟ ᱵᱤᱞᱟᱹᱛᱤ ᱦᱩᱭᱮᱱ ᱦᱮᱸᱥᱮ ᱚᱱᱠᱟ ᱫᱚ ᱱᱟᱜ ᱠᱚ ᱪᱟᱥ ᱵᱟᱲᱟᱭ ᱜᱮᱭᱟ ᱱᱟᱜ᱾ ᱛᱚ ᱟᱹᱠᱷᱨᱤᱧ ᱞᱟᱹᱜᱤᱫ ᱫᱷᱟᱹᱨᱤᱡ ᱠᱚᱫᱚ ᱱᱟᱜᱷ ᱵᱟᱭ ᱜᱟᱱᱚᱜᱼᱟ ᱱᱟᱜᱷ, ᱟᱨ ᱡᱟᱸᱦᱟ ᱵᱚᱱ ᱞᱟᱹᱭᱜᱼᱟ ᱛᱩᱲᱤ ᱠᱚ ᱵᱟᱝ ᱦᱩᱭᱮᱱ ᱴᱤᱥᱤ ᱠᱚ ᱦᱮᱸᱥᱮ᱾ ᱛᱚ ᱚᱱᱟ ᱠᱚᱫᱚ ᱦᱟᱸᱜ ᱱᱚᱛᱮ ᱫᱚ ᱦᱟᱸᱜ ᱩᱱᱟᱹᱜ ᱫᱚ ᱵᱟᱠᱚ ᱪᱟᱥᱟ ᱡᱩᱫᱤ ᱫᱟᱜ ᱨᱮᱱᱟᱜ ᱥᱩᱵᱤᱫᱷᱟ ᱡᱩᱫᱤ ᱚᱱᱠᱟ ᱡᱩ ᱡᱩᱫᱤ ᱵᱟᱹᱫᱽ ᱠᱚ ᱠᱟᱹᱴᱤᱡ ᱞᱟᱵᱤᱫ ᱫᱷᱟᱨᱟ ᱛᱟᱸᱦᱮᱱᱟ ᱮᱱᱠᱷᱟ ᱫᱚᱠᱚ ᱮᱨᱟ, ᱵᱟᱠᱷᱟᱱ ᱫᱚ ᱵᱟᱝ ᱜᱮ ᱱᱚᱛᱮ ᱫᱚ ᱞᱟᱹᱭ ᱞᱮᱠᱷᱟᱡ ᱫᱚ᱾
ᱦᱳᱭ ᱛᱚᱵᱮ ᱜᱚᱢᱠᱮ ᱪᱮᱫ ᱞᱮᱠᱟᱹᱧ ᱞᱟᱹᱭ ᱠᱮᱜᱼᱟ ᱚᱱᱠᱟ ᱠᱮᱴᱮᱡ ᱚᱛ ᱨᱮᱢᱟ ᱠᱮᱴᱮᱡ ᱜᱮᱢ ᱞᱟᱹᱭᱮᱫ ᱠᱟᱱ ᱚᱱᱠᱟ ᱵᱩᱨᱩ ᱫᱟᱨᱮ ᱨᱮ ᱛᱚᱠᱷᱚᱱ ᱜᱚᱢᱠᱮ ᱚᱱᱠᱟᱱ ᱡᱟᱭᱜᱟ ᱨᱮᱫᱚ ᱫᱟᱹᱞ ᱠᱚᱦᱟᱸᱜ ᱧᱮᱞᱢᱮ ᱫᱟᱹᱞ ᱠᱚ ᱟᱨ ᱱᱟᱛᱮ ᱤᱭᱟᱹ ᱠᱚᱫᱚ ᱵᱟᱝ ᱵᱟᱝ ᱦᱩᱭᱩᱜ ᱜᱮᱭᱟ ᱥᱮ᱾
ᱵᱟᱝ ᱦᱩᱭᱩᱜ ᱜᱮᱭᱟ ᱜᱚᱢᱠᱮ ᱱᱚᱛᱮ ᱫᱚ, ᱪᱮᱫᱟᱜ ᱥᱮ ᱠᱮᱴᱮᱡᱚᱜᱼᱟ ᱦᱟᱥᱟ ᱛᱮᱫ ᱦᱟᱥᱟᱛᱮ ᱠᱮᱴᱮᱡ ᱞᱮᱱᱠᱷᱟᱡᱽ ᱟᱨᱚᱸ ᱵᱟᱭ ᱫᱟᱹᱲ ᱫᱟᱲᱮᱭᱟᱜᱼᱟ ᱥᱮ᱾ ᱥᱮ ᱮᱱᱠᱷᱟᱡ ᱫᱚ ᱵᱟᱭ ᱜᱟᱱᱚᱜᱼᱟ᱾
ᱦᱟᱸ ᱟᱹᱰᱤ ᱠᱚᱥᱴᱚ ᱜᱮ ᱛᱚᱵᱮ ᱜᱚᱢᱠᱮ᱾ ᱚᱱᱟ ᱠᱚᱨᱮ ᱫᱚ ᱵᱟᱝ ᱥᱮ ᱡᱟᱸᱦᱟᱱᱟᱜ ᱪᱟᱥ ᱞᱟᱹᱜᱤᱫ ᱫᱚ᱾
ᱡᱟᱸᱦᱟᱱᱟᱜ ᱪᱟᱥ ᱞᱟᱹᱜᱤᱫ ᱫᱚ ᱟᱹᱰᱤᱜᱮ ᱠᱚᱥᱴᱚᱜᱼᱟ ᱞᱟᱹᱭ ᱞᱮᱠᱷᱟᱡ ᱫᱚ ᱱᱮᱛᱟᱨ ᱜᱮ ᱫᱟᱜᱮᱫᱟᱭ ᱛᱚ ᱛᱚ ᱵᱟᱹᱫᱽ ᱠᱟᱹᱢᱤ ᱠᱚ ᱜᱟᱱᱚᱜ ᱠᱟᱱᱟ᱾ ᱵᱟᱠᱷᱟᱱ ᱫᱟᱜ ᱵᱟᱭ ᱫᱟᱜᱼᱟ ᱥᱮ ᱱᱚᱛᱮ ᱜᱮ ᱢᱟᱱᱮ ᱵᱟᱹᱫᱽ ᱠᱟᱹᱢᱤ ᱦᱚᱸ ᱵᱟᱭ ᱜᱟᱱᱚᱜᱼᱟ ᱚᱱᱛᱮ᱾
ᱦᱩᱸ
ᱟᱹᱰᱤ ᱠᱚᱥᱴᱚ ᱜᱮᱭᱟ ᱛᱚᱵᱮ ᱜᱚᱢᱠᱮ ᱟᱯᱮ ᱥᱮᱫ ᱫᱚ ᱢᱮᱱᱠᱷᱟᱱ ᱟᱞᱮᱥᱮᱫ ᱫᱚ ᱜᱚᱢᱠᱮ ᱩᱱᱟᱹᱜ ᱠᱚᱥᱴᱚ ᱫᱚ ᱵᱟᱹᱱᱩᱜ ᱠᱟᱜ ᱜᱮᱭᱟ, ᱢᱮᱱ ᱮᱱᱠᱷᱟᱱ ᱱᱤᱭᱟᱹ ᱠᱚᱨᱮ ᱫᱚ ᱠᱚᱥᱴᱚ ᱫᱚ ᱢᱤᱫᱴᱮᱡ ᱜᱮ ᱢᱮᱱᱟᱜ ᱟᱠᱟᱫ ᱜᱮᱭᱟ ᱜᱚᱝ ᱮ ᱱᱤᱭᱟᱹ ᱠᱟᱹᱣᱰᱤ ᱨᱮᱱᱟᱜ ᱠᱚᱥᱴᱚ᱾ ᱦᱳᱭ, ᱢᱟᱱᱮ ᱱᱤᱭᱟᱹ ᱮᱨᱤᱭᱟ ᱨᱮᱫᱚ ᱢᱟᱱᱮ ᱠᱟᱹᱣᱰᱤ ᱠᱚᱦᱚᱸ ᱢᱟᱱᱮ ᱡᱟᱹᱥ ᱛᱤ ᱠᱟᱭᱛᱮ ᱢᱟᱱᱮ ᱡᱟᱸᱦᱟᱱᱟᱜ ᱠᱟᱹᱢᱤ ᱠᱚᱦᱚᱸ ᱵᱟᱝ ᱧᱟᱢ ᱜᱚᱫᱚᱜ ᱜᱮᱭ, ᱟ ᱧᱮᱞᱢᱮᱦᱟᱸᱜ ᱠᱷᱟᱹᱞᱤ ᱡᱟᱸᱦᱟᱱᱟᱜ ᱠᱚ ᱪᱟᱥᱟᱢ ᱠᱷᱟᱡ ᱪᱟᱥ ᱠᱷᱟᱢ ᱚᱱᱟ ᱪᱟᱥ ᱧᱮᱞᱢᱮ ᱵᱟᱡᱟᱨ ᱛᱮ ᱟᱹᱠᱷᱨᱤᱧ ᱮᱢ ᱤᱫᱤ ᱠᱷᱟᱡ ᱜᱮ ᱚᱱᱟ ᱠᱚᱛᱮ ᱜᱮ ᱦᱟᱸᱜ ᱧᱮᱞᱢᱮ ᱠᱟᱹᱣᱰᱤ ᱠᱚᱫᱚ ᱦᱟᱸᱜ ᱦᱤᱡᱩᱜᱼᱟ ᱟᱨ ᱵᱟᱝᱠᱷᱟᱡᱽ ᱫᱚ ᱦᱟᱸᱜ ᱱᱚᱣᱟ ᱪᱟᱥ ᱨᱟᱠᱟᱵ ᱠᱟᱛᱮᱜ ᱱᱚᱣᱟ ᱵᱟᱨᱮ ᱛᱷᱚᱲᱟ ᱛᱷᱩᱲᱤ ᱟᱠᱷᱨᱤᱧ ᱦᱩᱭ ᱠᱟᱛᱮᱫ ᱢᱟᱱᱮ ᱤᱱᱟᱹ ᱠᱚ ᱛᱮᱜᱮ ᱠᱟᱹᱣᱰᱤ ᱠᱚᱫᱚ᱾ ᱟᱨ ᱥᱟᱨᱮᱡ ᱯᱟᱨᱮᱡᱽ ᱫᱚ ᱢᱟᱱᱮ ᱱᱤᱭᱟᱹ ᱮᱨᱤᱭᱟ ᱨᱮᱫᱚ ᱡᱟᱹᱥᱛᱤ ᱠᱟᱭᱛᱮ ᱠᱟᱹᱢᱤ ᱜᱮ ᱵᱟᱹᱱᱩᱜ ᱟᱠᱟᱜᱼᱟ᱾
ᱮᱴᱟᱜ ᱨᱮᱸᱦᱚ ᱢᱟᱱᱮ ᱦᱳᱭ᱾
ᱞᱟᱹᱭ ᱞᱮᱠᱷᱟᱡ ᱫᱚ ᱵᱟᱡᱟᱨ ᱠᱚᱫᱚ ᱢᱟᱱᱮ ᱥᱩᱨ ᱨᱮᱫᱚ ᱵᱟᱹᱱᱩᱜᱼᱟ ᱱᱟᱜᱷ ᱞᱟᱹᱭ ᱞᱮᱠᱷᱟᱡ ᱫᱚ᱾
ᱢᱮᱱᱟᱜ ᱫᱚ ᱢᱮᱱᱟᱜ ᱜᱮᱭᱟ ᱟᱹᱰᱤ ᱡᱷᱟᱹᱞ ᱨᱮᱸᱦᱚ ᱵᱟᱹᱱᱩᱜᱼᱟ ᱟᱹᱰᱤ ᱥᱩᱨ ᱨᱮᱸᱦᱚ ᱵᱟᱝ ᱢᱟᱱᱮ ᱮᱱᱦᱚᱸ ᱛᱟᱲᱟᱢ ᱛᱮ ᱪᱟᱞᱟᱜ ᱞᱟᱹᱜᱤᱫ ᱫᱚ ᱢᱟᱱᱮᱻ ᱡᱷᱟᱹᱞ ᱜᱮᱭᱟ, ᱛᱟᱲᱟᱢ ᱦᱳᱭ᱾ ᱛᱟᱲᱟᱢ ᱛᱮ ᱪᱟᱞᱟᱜ ᱞᱟᱹᱜᱤᱫ ᱫᱚ ᱢᱟᱱᱮ ᱡᱷᱟᱹᱞ ᱜᱮᱭᱟ ᱢᱮᱱᱠᱷᱟᱱ ᱱᱤᱭᱟᱹ ᱚᱠᱛᱚ ᱨᱮ ᱢᱟᱱᱮ ᱡᱟᱹᱥᱛᱤ ᱠᱟᱭᱛᱮ ᱴᱳ ᱴᱳ ᱠᱚ ᱦᱩᱭᱱᱟ ᱴᱳᱴᱳ ᱠᱚ ᱛᱮᱜᱮ ᱪᱟᱞᱟᱜ ᱫᱚ ᱢᱟᱱᱮ ᱫᱚᱥ ᱴᱟᱠᱟ ᱵᱷᱟᱲᱟ ᱠᱚ ᱤᱫᱤᱭᱮᱫᱼᱟ ᱪᱟᱞᱟᱜ ᱜᱮ᱾ ᱪᱟᱞᱟᱜ ᱦᱤᱡᱩᱜ ᱵᱩᱡᱷᱟᱹᱣ ᱠᱟᱜ ᱢᱮ ᱵᱤᱥ ᱴᱟᱠᱟ ᱟᱨ ᱥᱟᱭᱠᱮᱞ ᱛᱮᱢ ᱪᱟᱞᱟᱣ ᱞᱮᱱᱠᱷᱟᱱ ᱚᱱᱟ ᱵᱩᱜᱤᱭᱟ ᱦᱳᱭ᱾
ᱦᱩᱸ ᱦᱩᱸ᱾ ᱟᱪᱪᱷᱟ ᱜᱚᱢᱠᱮ᱾
ᱛᱚᱻ